ᱦᱮᱞᱳ ᱾
ᱦᱳᱭ ᱡᱚᱦᱟᱨ ᱜᱮ ᱜᱚᱢᱠᱮ ᱥᱟᱹᱜᱩᱱ ᱥᱮᱛᱟᱜ ᱥᱟᱹᱜᱩᱱ ᱡᱚᱦᱟᱨ᱾
ᱟᱸᱡᱚᱢᱚᱜ ᱠᱟᱱ ᱜᱮᱭᱟ ᱛᱚ ᱵᱮᱥ ᱜᱮ᱾
ᱦᱳᱭ ᱦᱳᱭ ᱵᱮᱥᱴᱷᱤᱠ ᱜᱮ ᱟᱸᱡᱚᱢᱚᱜ ᱠᱟᱱᱟ ᱨᱚᱲ ᱫᱚ ᱤᱧᱟᱹᱜ ᱟᱸᱡᱚᱢᱚᱜ ᱠᱟᱱᱟ?
ᱦᱮᱸ ᱟᱢᱟᱜ ᱦᱚᱸ ᱟᱹᱰᱤ ᱱᱟᱯᱟᱭ ᱜᱮ ᱟᱸᱡᱚᱢᱚᱜ ᱠᱟᱱᱟ᱾
ᱦᱳᱭ᱾
ᱦᱮᱸ ᱦᱮᱸ ᱫᱟᱹᱛᱱᱤ ᱵᱟᱲᱟ ᱦᱩᱭᱱᱟ ᱥᱮ ᱟᱹᱣᱨᱤ?
ᱦᱮᱸ ᱫᱟᱹᱛᱟᱹᱱᱤ ᱵᱟᱲᱟ ᱫᱚ ᱦᱩᱭ ᱠᱟᱱ ᱜᱮᱭᱟ ᱫᱟᱹᱛᱟᱹᱱᱤ ᱵᱟᱲᱟ ᱠᱟᱛᱮᱫ ᱫᱩᱲᱩᱵ ᱵᱟᱲᱟ ᱦᱩᱭ ᱠᱟᱱᱟ ᱟᱨ ᱟᱢᱜᱮ?
ᱤᱧ ᱦᱚᱸ ᱱᱚᱜᱼᱚᱭ ᱱᱤᱛᱚᱜ ᱱᱚᱱᱛᱮ ᱤᱭᱟᱹ ᱥᱮᱫ ᱜᱤᱧ ᱦᱤᱡᱩᱜᱟ ᱜᱟᱹᱰᱤᱭᱟᱹ ᱥᱮᱫ ᱦᱚᱸ ᱱᱤᱛᱚᱜ ᱦᱚᱸ ᱫᱟᱹᱛᱟᱹᱱᱤ ᱵᱟᱲᱟ ᱠᱚ ᱦᱩᱭᱩᱜᱼᱟ ᱾
ᱚ ᱟᱹᱰᱤ ᱱᱟᱯᱟᱭ ᱵᱮᱥ ᱜᱤ᱾ ᱟᱨ ᱚᱲᱟᱜ ᱠᱚᱨᱮ ᱥᱟᱱᱟᱢ ᱠᱚᱜᱮ ᱯᱮ ᱱᱟᱯᱟᱭ ᱵᱟᱲᱟᱭ ᱜᱮᱭᱟ ᱛᱚ?
ᱦᱮᱸ ᱮᱠᱷᱚᱱ ᱫᱚ ᱦᱟᱸᱜ ᱚᱲᱟᱜ ᱠᱚᱨᱮᱮᱫ ᱫᱚ ᱱᱤᱛᱚᱜ ᱡᱚᱛᱚᱜᱮ ᱱᱟᱯᱟᱭ ᱜᱮ ᱦᱟᱸᱜ ᱢᱮᱱᱟᱜ ᱞᱮᱭᱟ ᱾ ᱟᱯᱮ ᱜᱮ ᱪᱮᱫ ᱞᱮᱠᱟ ᱢᱮᱱᱟᱜ ᱯᱮᱭᱟ?
ᱦᱮᱸ ᱟᱞᱮ ᱦᱚᱸ ᱱᱤᱛᱚᱜ ᱫᱚ ᱪᱚᱴ ᱪᱟᱸᱫᱳᱣᱟᱜ ᱫᱟᱭᱟ ᱫᱩᱞᱟᱹᱲ ᱛᱮ ᱵᱮᱥᱜ ᱜᱮ ᱢᱮᱱᱟᱜ ᱞᱮᱭᱟ ᱾ ᱱᱤᱛᱚᱜ ᱫᱚ ᱦᱳᱭ ᱾
ᱟᱪᱷᱟᱭᱟ ᱟᱯᱮ ᱥᱮᱫ ᱱᱤᱛᱚᱜ ᱪᱮᱫ ᱞᱮᱠᱟ ᱜᱚᱨᱚᱢ ᱠᱚ ᱵᱩᱡᱷᱟᱹᱜ ᱠᱟᱱᱟ?
ᱜᱚᱨᱚᱢ ᱠᱚᱫᱚ ᱵᱩᱡᱷᱟᱹᱜ ᱠᱟᱱ ᱜᱮᱭᱟ ᱾ ᱟᱹᱰᱤ ᱡᱟᱹᱥᱛᱤ ᱜᱮ ᱜᱮᱥ ᱜᱚᱨᱚᱢ ᱵᱩᱡᱩᱜ ᱠᱟᱱᱟ ᱫᱟᱜ ᱦᱚᱸ ᱫᱟᱜ ᱫᱚᱭ ᱫᱟᱜ ᱮ ᱜᱮᱭᱟ ᱚᱱᱠᱟ ᱢᱤᱫ ᱵᱟᱨ ᱫᱤᱱ ᱪᱷᱟᱲᱟ ᱪᱷᱟᱲᱟ ᱾ ᱫᱟᱜ ᱡᱟᱹᱲᱤᱭᱮᱫ ᱜᱮ ᱠᱟᱱ ᱜᱮᱭᱟᱭ ᱢᱮᱱᱠᱷᱟᱱ ᱜᱚᱨᱚᱢ ᱦᱚᱸ ᱚᱱᱠᱟᱜ ᱜᱮ ᱵᱩᱡᱩᱜ ᱠᱟᱱᱟ᱾ ᱛᱤᱠᱤᱱ ᱵᱮᱲᱟ ᱮᱸ ᱟᱭᱢᱟ ᱡᱟᱹᱥᱛᱤ ᱜᱮᱥ ᱜᱚᱨᱚᱢ ᱵᱩᱡᱷᱟᱹᱜ ᱠᱟᱱ ᱜᱮᱭᱟ ᱾ ᱵᱟᱝ ᱠᱚᱢᱚᱜ ᱠᱟᱱᱟ ᱢᱟᱱᱮ ᱫᱟᱜ ᱡᱟᱹᱲᱤ ᱨᱮᱦᱚᱸᱚᱭ ᱜᱮᱥ ᱜᱚᱨᱚᱢ ᱾ ᱦᱮᱸ ᱥᱮ ᱥᱤᱛᱩᱝ ᱵᱟᱝ ᱠᱚᱢᱚᱜ ᱠᱟᱱᱟ ᱦᱳᱭ ᱾ ᱮ ᱢᱟᱱᱮ ᱮᱢᱚᱱ ᱟᱠᱵᱟᱠ ᱜᱮ ᱵᱩᱡᱷᱟᱹᱜ ᱠᱟᱱᱟ ᱾ ᱢᱟᱱᱮ ᱡᱟᱦᱟᱱᱟᱜ ᱚᱱᱠᱟ ᱵᱟᱨᱦᱨᱮ ᱠᱚᱨᱮᱱᱟᱜ ᱠᱟᱹᱢᱤ ᱥᱮ ᱚᱱᱠᱟ ᱫᱚ ᱵᱟᱝ ᱜᱟᱱᱚᱜ ᱠᱟᱱᱟ ᱾ ᱚᱲᱟᱜ ᱠᱚᱨᱮ ᱜᱤ ᱡᱟᱦᱟᱱᱟᱜ ᱠᱚ ᱚᱱᱠᱟ ᱾
ᱦᱳᱭ ᱮᱠᱟᱞᱜᱮ ᱟᱞᱮ ᱥᱮᱫ ᱦᱚᱸ ᱚᱱᱠᱟ ᱜᱮ ᱢᱟᱱᱮ ᱟᱹᱰᱤ ᱜᱮ ᱜᱚᱨᱚᱢ ᱜᱮ ᱵᱩᱡᱷᱟᱹᱜ ᱠᱟᱱᱟ ᱾ ᱟᱞᱮ ᱥᱮᱜ ᱢᱟ ᱦᱚᱞᱟ ᱥᱮ ᱢᱤᱫ ᱦᱤᱞᱳᱜ ᱱᱚᱝᱠ ᱨᱤᱢᱤᱞ ᱵᱟᱲᱟ ᱠᱮᱫᱟ ᱢᱚᱱᱮ ᱦᱩᱭᱩᱜ ᱠᱟᱱ ᱛᱟᱦᱮᱱᱟ ᱡᱟᱹᱱᱤᱡ ᱰᱷᱮᱨ ᱧᱚᱜ ᱫᱟᱜ ᱦᱟᱸᱜ ᱛᱷᱚᱲᱟ ᱦᱟᱸᱜ ᱴᱷᱟᱱᱰᱟ ᱧᱚᱜᱼᱟ ᱾
ᱢᱮᱱᱠᱷᱟᱱ ᱛᱷᱚᱲᱟ ᱫᱟᱜ ᱵᱟᱲᱟ ᱠᱮᱫᱟᱭ ᱟᱨ ᱨᱤᱢᱤᱞ ᱠᱚᱦᱚᱭ ᱚᱴᱟᱝ ᱵᱟᱲᱟ ᱠᱮᱫᱟᱭ ᱟᱨ ᱚᱱᱠᱟ ᱟᱨ ᱫᱟᱜ ᱦᱚᱸ ᱵᱟᱭ ᱫᱟᱜ ᱮ ᱦᱟᱸᱜ ᱱᱤᱛᱚᱜ ᱢᱟ ᱚᱱᱟᱛᱮ ᱟᱹᱰᱤ ᱥᱤᱛᱩᱝ ᱜᱮ ᱵᱩᱡᱷᱟᱹᱜ ᱠᱟᱱᱟ ᱾
ᱦᱳᱭ ᱦᱳᱭ ᱟᱨ ᱛᱟᱦᱚᱞᱮ ᱟᱯᱮ ᱥᱮᱱ ᱫᱚ ᱮᱨ ᱟᱯᱷᱚᱨ ᱠᱚᱫᱚ ᱯᱮ ᱛᱤᱱᱟᱹᱜ ᱥᱟᱺᱜᱤᱧ ᱟᱠᱟᱜᱼᱟ?
ᱮᱨ ᱟᱯᱷᱚᱨ ᱫᱚ ᱦᱟᱸᱜ ᱮᱛᱚᱦᱚᱵ ᱦᱩᱭ ᱠᱟᱱᱟ, ᱛᱷᱚᱲᱟ ᱠᱚᱫᱚ ᱢᱟᱱᱮ ᱛᱷᱚᱲᱟ ᱜᱟᱱ ᱫᱚ ᱦᱟᱸᱜ ᱜᱤᱰᱤ ᱦᱩᱭ ᱠᱟᱱᱟ ᱟᱫᱚ- ᱱᱤᱛᱚᱜ ᱫᱚ ᱦᱟᱸᱟᱜ ᱵᱟᱝ ᱵᱟᱛᱟᱨᱚᱜ ᱢᱟᱱᱮ ᱟᱨᱚ ᱢᱟᱱᱮ ᱜᱤᱰᱤ ᱵᱷᱚᱨᱥᱟ ᱵᱟᱝ ᱵᱩᱡᱷᱟᱹᱜ ᱠᱟᱱᱟ ᱢᱟᱱᱮ ᱫᱟᱜ ᱵᱟᱝ ᱮ ᱫᱟᱜ ᱮᱫ ᱛᱮ ᱢᱟᱱᱮ ᱮᱨ ᱠᱟᱛᱮ ᱢᱟᱱᱮ ᱤᱭᱟᱹ ᱧᱚᱜ ᱠᱚᱣᱟ ᱢᱟᱱᱮ ᱥᱤᱛᱩᱝ ᱫᱟᱭ ᱦᱚᱪᱚᱜ ᱢᱮ ᱟᱫᱚ ᱡᱟᱦᱟᱸᱭ ᱡᱩᱫᱤ ᱚᱢᱚᱱᱚᱜ ᱠᱟᱱᱟ ᱛᱟᱦᱚᱞᱮ ᱚᱱᱟ ᱦᱚᱸ ᱢᱟᱱᱮ ᱥᱤᱛᱩᱝᱛᱮ ᱮᱠᱫᱚᱢ ᱨᱟᱸᱡᱟᱜ ᱠᱟᱱᱟ ᱢᱟᱱᱮ ᱮᱠᱫᱚᱢ ᱤᱭᱟᱹ ᱜᱮ ᱧᱮᱞᱚᱜ ᱠᱟᱱᱟ ᱚᱱᱟ ᱦᱚᱛᱮᱛᱮᱫ ᱫᱚ ᱮᱨ ᱦᱚᱸ ᱠᱚᱦᱚᱸ ᱵᱟᱝ ᱦᱳᱭᱳᱜ ᱠᱟᱱᱟ ᱛᱷᱚᱲᱟ ᱠᱚ ᱛᱷᱚᱲᱟ ᱛᱷᱚᱲᱟ ᱮᱨ ᱵᱟᱲᱟ ᱦᱳᱭ ᱚᱱᱟ ᱠᱚᱜᱮ ᱦᱟᱸᱜ ᱡᱩᱫᱤ ᱫᱟᱜᱽ ᱠᱷᱟᱡ ᱵᱟᱛᱟᱨᱚᱜ ᱜᱮᱭᱟ ᱦᱟᱸᱜ᱾
ᱦᱳᱭ ᱦᱳᱭ
ᱟᱯᱮ ᱚᱱᱛᱮ ᱫᱚ ᱪᱮᱫ ᱞᱮᱠᱟ ᱛᱟᱦᱮᱸ ᱞᱮ ᱮᱨ ᱟᱯᱷᱚᱨ ᱠᱚᱫᱚ ᱮᱦᱚᱵ ᱦᱩᱭᱱᱟ ᱥᱮ ᱟᱹᱣᱨᱤ?
ᱦᱮᱸ ᱟᱞᱮ ᱥᱮᱱ ᱦᱚᱸ ᱮᱨ ᱟᱯᱷᱚᱨ ᱠᱚᱫᱚ ᱮᱦᱚᱵ ᱫᱚ ᱦᱳᱭ ᱟᱠᱟᱱ ᱜᱮᱭᱟ ᱢᱮᱱᱠᱷᱟᱱ ᱥᱟᱱᱟᱢ ᱦᱚᱲ ᱫᱚ ᱵᱟᱠᱚ ᱮᱨ ᱟᱯᱷᱚᱨ ᱫᱟᱲᱮᱭᱟᱜ ᱠᱟᱱᱟ ᱦᱚᱜᱼᱚᱭ ᱟᱞᱮ ᱥᱮᱱ ᱫᱚ ᱠᱤᱪᱷᱩ ᱫᱤᱱ ᱠᱷᱚᱱ ᱢᱟᱱᱮ ᱢᱤᱫᱵᱟᱨ ᱫᱤᱱ ᱵᱟᱫ ᱵᱟᱫ ᱜᱮ ᱫᱟᱜ ᱡᱟᱹᱲᱤᱭᱟᱜ ᱠᱟᱱ ᱜᱮᱭᱟ ᱛᱚ ᱚᱱᱟ ᱦᱚᱛᱮᱡ ᱛᱮ ᱞᱟᱦᱟ ᱠᱷᱚᱱ ᱠᱚ ᱥᱤ ᱠᱟᱜᱼᱟ ᱛᱚ ᱠᱷᱮᱛ ᱠᱚ ᱛᱟᱦᱚᱞᱮ ᱵᱟᱝ ᱵᱟᱛᱟᱨᱚᱜ ᱠᱟᱱ ᱛᱟᱠᱚᱣᱟ ᱟᱫᱚ ᱦᱚᱸᱜᱼᱚᱭ ᱦᱟᱸᱜ ᱦᱚᱞᱟ ᱟᱨ ᱦᱟᱸᱫᱮ ᱨᱮᱫᱚ ᱵᱟᱭ ᱫᱟᱜ ᱟᱠᱟᱫᱟ ᱛᱚ ᱛᱤᱦᱤᱧ ᱡᱩᱫᱤ ᱵᱟᱭ ᱫᱟᱜᱟ ᱛᱟᱦᱚᱞᱮ ᱜᱟᱯᱟ ᱜᱟᱱ ᱛᱮᱫᱚ ᱦᱟᱸᱜ ᱵᱟᱛᱟᱨᱚᱜ ᱛᱟᱠᱚᱣᱟ ᱡᱟᱦᱟᱸ ᱛᱤᱱᱟᱹᱜ ᱵᱟ ᱠᱤ ᱢᱮᱱᱟᱜ ᱠᱚᱣᱟ ᱥᱮ ᱡᱟᱦᱟᱸᱭ ᱵᱟᱠᱚ ᱮᱨᱯᱷᱚᱨ ᱫᱟᱲᱮ ᱠᱚᱮᱣᱟ ᱩᱱᱠᱩ ᱫᱚ ᱦᱟᱸᱜ ᱠᱚ, ᱮᱨ ᱯᱷᱚᱨ ᱜᱮᱭᱟ᱾ ᱟᱨ ᱵᱟᱝᱠᱷᱟᱱ ᱫᱚ ᱡᱚᱛᱚ ᱦᱚᱲ ᱫᱚ ᱵᱟᱝ ᱠᱚ ᱮᱨ ᱟᱯᱷᱚᱨ ᱠᱟᱜᱼᱟ ᱟᱞᱮ ᱥᱮᱱ ᱦᱚᱸ᱾ ᱟᱞᱮ ᱥᱮᱱ ᱫᱚ ᱫᱟᱜ ᱦᱚᱛᱮᱫ ᱛᱮᱫᱚ ᱵᱟᱝ ᱟᱞᱮ ᱥᱮᱫ ᱫᱚ ᱵᱟᱝ ᱵᱚᱛᱟᱨᱚᱜ ᱠᱟᱱᱟ ᱢᱟᱱᱮ ᱫᱟᱜ ᱢᱟᱱᱮ ᱵᱟᱨᱫᱤᱱ ᱯᱮ ᱫᱤᱱ ᱚᱱᱠᱟ ᱪᱷᱟᱲᱟ ᱪᱷᱟᱲᱟ ᱜᱮᱭ ᱫᱟᱜ ᱮᱫᱟ ᱾ ᱛᱟᱦᱟᱞᱮ ᱠᱷᱮᱛ ᱞᱚᱦᱚᱫ ᱤᱫᱤᱜ ᱠᱟᱱ ᱜᱮᱭᱟ ᱵᱟᱝ ᱵᱟᱛᱟᱨᱚᱜ ᱠᱟᱱᱟ ᱾ ᱞᱚᱥᱚᱫᱚᱜ ᱠᱟᱱᱟ ᱦᱮ ᱚᱱᱟ ᱠᱷᱟᱹᱛᱤᱨ ᱛᱮ᱾
ᱪᱤᱠᱟᱹ ᱞᱮᱠᱟ ᱟᱞᱮ ᱥᱮᱫ ᱢᱟ ᱚᱱᱠᱟ ᱫᱟᱜ ᱜᱮ ᱵᱟᱝ ᱮ ᱫᱟᱜ ᱮ ᱟᱞᱮ ᱫᱚ ᱱᱟᱥᱮ ᱱᱟᱜ ᱤᱭᱟᱹ ᱧᱚᱜ ᱜᱮᱛᱟᱞᱮᱭᱟ ᱢᱟᱱᱮ ᱴᱟᱱ ᱮᱞᱟᱠᱟ ᱢᱟᱱᱮ ᱟᱨ ᱡᱟᱦᱟᱸ ᱫᱚ ᱢᱟᱱᱮ ᱥᱚᱢᱚᱛᱚᱞ ᱡᱟᱭᱜᱟ ᱦᱚᱸ ᱵᱟᱝ ᱠᱟᱱᱟ, ᱵᱮᱥᱤ ᱫᱟᱜ ᱫᱚ ᱵᱟᱝ ᱛᱟᱦᱮᱱᱟ ᱾ ᱵᱟᱹᱭᱦᱟᱹᱲ ᱠᱚᱨᱮ ᱛᱟᱦᱮᱱᱟ ᱟᱨ ᱵᱟᱹᱠᱤ ᱨᱮᱫᱚ ᱚᱱᱮ ᱱᱟᱥᱮᱱᱟᱜ ᱫᱟᱜ ᱢᱟᱱᱮ ᱠᱚᱢ ᱫᱟᱜ ᱛᱮᱫᱚ ᱵᱟᱝ ᱛᱤᱸᱜᱩᱱᱟ ᱥᱮ ᱩᱱᱟᱹᱜ ᱵᱟᱝ ᱞᱚᱦᱚᱫ ᱛᱟᱦᱮᱱᱟ ᱾ ᱰᱷᱮᱨ ᱧᱚᱜ ᱜᱮ ᱟᱞᱮ ᱥᱮᱫ ᱫᱚ ᱫᱟᱜ ᱫᱚ ᱢᱟᱱᱮ ᱞᱟᱜᱟᱜ ᱛᱟᱦᱮᱱᱟ, ᱚᱱᱟ ᱦᱚᱛᱮᱫᱛᱮ ᱢᱟᱱᱮ ᱟᱹᱰᱤ ᱤᱭᱟᱹᱜᱮ ᱵᱩᱡᱷᱟᱹᱜ ᱠᱟᱱᱟ ᱡᱮ ᱱᱮᱥ ᱫᱚ ᱱᱚᱜᱼᱚᱭ ᱟᱥᱟᱲ ᱵᱚᱸᱜᱟ ᱢᱟ ᱯᱟᱲᱟᱣᱮᱱ᱾ ᱮᱱ ᱨᱮᱦᱚᱸ ᱚᱱᱠᱟ ᱫᱟᱜ ᱫᱚ ᱵᱟᱝ ᱧᱮᱞᱚᱜ ᱠᱟᱱᱟ ᱠᱷᱮᱛ ᱵᱟᱹᱫᱽ ᱠᱚᱨᱮ ᱢᱤᱫᱴᱮᱱ ᱦᱚᱸ ᱚᱝᱠᱟ ᱵᱟᱹᱭᱦᱟᱹᱲ ᱨᱮ ᱛᱷᱚᱲᱟ ᱛᱷᱚᱲᱟ ᱧᱮᱞᱚᱜ ᱠᱟᱱᱟ ᱢᱤᱫ ᱵᱟᱨ ᱠᱷᱮᱛᱨᱮ᱾ ᱫᱟᱜ ᱢᱮᱱᱟᱜᱼᱟ ᱥᱮ ᱟᱹᱛᱩᱜ ᱠᱟᱱᱟ ᱮᱠᱫᱚᱢ ᱛᱷᱚᱲᱟ ᱛᱷᱚᱲᱟ ᱚᱱᱟ ᱦᱚᱸ ᱴᱩᱭᱩ ᱴᱩᱭᱩ ᱢᱟᱱᱮ ᱵᱮᱥᱤ ᱫᱟᱜ ᱫᱚ ᱮᱠᱷᱚᱱ ᱦᱚᱸ ᱟᱹᱣᱨᱤ ᱫᱟᱜ ᱡᱟᱹᱲᱤᱭᱟᱭ ᱢᱮᱱᱠᱷᱟᱱ ᱟᱥᱟᱲ ᱵᱚᱸᱜᱟ ᱦᱚᱸ ᱯᱟᱲᱟᱣᱮᱱᱟ᱾
ᱦᱳᱭ ᱚᱱᱠᱟᱜᱮ ᱟᱨ ᱵᱟᱝᱠᱷᱟᱱ ᱫᱚ, ᱞᱟᱦᱟ ᱥᱮᱨᱢᱟ ᱫᱚ ᱛᱤᱦᱤᱧ ᱜᱟᱯᱟ ᱛᱮᱫᱚ ᱤᱱᱠᱟᱹ ᱫᱚᱭ ᱫᱟᱜ ᱤᱫᱤᱭᱮᱫ ᱛᱟᱦᱮᱱ ᱜᱮᱭᱟ᱾
ᱦᱮᱸ ᱤᱧ ᱫᱤᱥᱟᱹᱭᱟᱹᱧ ᱞᱟᱦᱟ ᱥᱮᱨᱢᱟ ᱫᱚ ᱱᱚᱜᱼᱚ ᱱᱚᱝᱠᱟ ᱟᱥᱟᱲ ᱵᱚᱸᱜᱟ ᱟᱨ ᱛᱳᱢᱟᱨ ᱢᱟᱱᱮ ᱛᱩᱨᱩᱭ ᱮᱭᱟᱭ ᱢᱟᱦᱟ ᱠᱚᱨᱮᱜ ᱜᱮ ᱦᱟᱸᱜ ᱨᱚᱦᱚᱭ ᱫᱷᱩᱨᱟᱹᱣ ᱞᱮᱱᱟ ᱱᱚᱝᱠᱟ ᱜᱤᱧ ᱫᱤᱥᱟᱹᱭᱟ ᱦᱟᱸᱜ ᱯᱟᱹᱭᱞᱟᱹ ᱟᱥᱼ ᱟᱥᱟᱲ ᱥᱮᱫ ᱜᱮ ᱦᱟᱸᱜ ᱢᱟᱱᱮ ᱨᱚᱦᱚᱭ ᱠᱚᱠᱚ ᱫᱷᱩᱨᱟᱹᱣ ᱞᱮᱱᱟ ᱞᱟᱦᱟ ᱥᱮᱨᱢᱟ ᱫᱚ ᱟᱹᱰᱤ ᱡᱟᱹᱥᱛᱤ ᱜᱮ ᱫᱟᱜ ᱮᱦᱚᱵ ᱠᱟᱜ ᱛᱟᱦᱮᱱᱟᱭ ᱟᱨ ᱵᱷᱟᱜᱤ ᱜᱮ ᱫᱟᱜ ᱤᱫᱤᱭᱮᱫ ᱛᱟᱦᱮᱱᱟ ᱢᱟᱱᱮ ᱟᱹ ᱵᱟᱹᱭᱦᱟᱹᱲ ᱠᱚᱨᱮ ᱵᱟᱹᱫ ᱠᱚᱨᱮ ᱦᱚᱸ ᱨᱚᱦᱚᱭ ᱜᱟᱱᱚᱜ ᱠᱟᱱ ᱛᱟᱦᱮᱱᱟ ᱚᱱᱠᱟ ᱫᱟᱜ, ᱢᱟᱱᱮ ᱵᱟᱛᱟᱨ ᱚᱪᱩ ᱞᱮᱫᱟᱭ ᱱᱮᱥ ᱫᱚ ᱚᱱᱠᱟ ᱫᱟᱜ ᱫᱚ ᱵᱟᱝ ᱧᱮᱞᱚᱜ ᱠᱟᱱᱟ ᱦᱟᱸᱜ ᱟᱫᱚ ᱫᱮᱠᱷᱟ ᱡᱟ ᱪᱮᱫ ᱮ ᱪᱮᱤᱠᱟᱹᱭᱮᱫ ᱵᱚᱱᱟ ᱦᱟᱸᱜ᱾
ᱦᱳᱭ ᱟᱫᱚ ᱪᱚᱴᱪᱟᱸᱫᱚ ᱵᱚᱸᱜᱟ ᱜᱮᱛᱚ ᱩᱱᱤ ᱡᱩᱫᱤ ᱫᱟᱭᱟ ᱟᱵᱚᱱᱟ ᱛᱟᱦᱮ ᱠᱷᱟᱱ ᱫᱚ ᱫᱟᱜ ᱡᱟᱹᱲᱤ ᱞᱮᱠᱷᱟᱱ ᱫᱚ ᱵᱷᱟᱜᱤ ᱜᱮ ᱟᱨ ᱵᱟᱭ ᱫᱟᱜ ᱡᱟᱹᱲᱤ ᱨᱮᱦᱚᱢ ᱪᱮᱠᱟᱭ ᱭᱟ ᱾ ᱢᱮᱱᱛᱚ ᱟᱨ ᱵᱟᱝ ᱜᱟᱱᱚᱜ ᱠᱟᱱᱟ ᱦᱳᱭ᱾
ᱦᱳᱭ ᱚᱱᱟ ᱢᱟᱛᱚ ᱟᱵᱚ ᱴᱷᱮᱜ ᱢᱟ ᱵᱟᱹᱱᱩᱜᱼᱟ ᱩᱱᱤ ᱪᱮᱫ ᱮ ᱪᱤᱠᱟᱭᱮᱫ ᱵᱚᱱᱟᱭ ᱦᱟᱸᱜ ᱟᱨ ᱪᱮᱫ ᱞᱮᱠᱟ ᱫᱟᱜ ᱡᱟᱹᱲᱤᱭᱮᱜᱼᱟ ᱟᱨ ᱤᱧ ᱢᱟ ᱦᱚᱸ ᱚᱱᱠᱟ ᱤᱭᱟᱹ ᱠᱚᱨᱮᱧ ᱧᱮᱞ ᱵᱟᱲᱟᱭᱮᱫᱼᱟ ᱱᱮᱥ ᱢᱟ ᱮᱞ ᱞᱮᱱᱚ ᱠᱚ ᱢᱮᱱᱮᱫ ᱦᱮᱡ ᱟᱠᱟᱱᱟ ᱾ ᱢᱮᱱᱮᱫ ᱛᱮᱦᱚᱸ ᱚᱱᱠᱟ ᱦᱟᱸᱜ ᱵᱚᱨᱥᱟ ᱦᱤᱡᱩᱜᱼᱟ ᱥᱮ ᱵᱟᱝ ᱦᱤᱡᱩᱜᱼᱟ ᱦᱟᱸᱜ ᱢᱤᱫᱴᱮᱱ ᱪᱤᱱᱛᱟᱹ ᱨᱮᱭᱟᱜ ᱦᱚᱸ ᱠᱟᱱ ᱜᱮᱭᱟ ᱟᱫᱚ ᱪᱤᱠᱟᱜ ᱠᱟᱱᱟ ᱧᱮᱞ ᱪᱤᱠᱟᱹᱭᱟᱵᱚᱱ ᱦᱟᱸᱜ ᱚᱠᱛᱚ ᱜᱮᱭ ᱞᱟᱹᱭ ᱟᱵᱚᱱᱟ ᱪᱮᱫ ᱞᱮᱠᱟ ᱪᱚᱴ ᱪᱟᱸᱫᱳ ᱦᱚᱭ ᱫᱟᱭᱟ ᱟᱵᱚᱱ ᱠᱟᱱᱟ ᱥᱮ ᱵᱟᱝ ᱦᱟᱸᱜ
ᱦᱳᱭ ᱦᱳᱭ ᱟᱫᱚ ᱚᱱᱠᱟ ᱫᱚ ᱦᱟᱸᱜ ᱚᱱᱟ ᱵᱟᱹᱫᱽ ᱠᱚᱫᱚ ᱦᱟᱸᱜ ᱡᱩᱫᱤᱭᱳ ᱵᱟᱝ ᱦᱩᱭᱩᱜ ᱨᱮᱦᱚᱸ ᱡᱩᱫᱤ ᱫᱟᱜᱟ ᱛᱚᱵᱮ ᱵᱟᱹᱭᱦᱟᱹᱲ ᱠᱚᱫᱚ ᱦᱟᱸᱜ ᱦᱩᱭ ᱵᱟᱹᱲᱤᱡᱚᱜ ᱜᱮᱭᱟ ᱱᱟᱥᱮ ᱱᱟᱥᱮ ᱫᱚ ᱟᱨ ᱡᱩᱫᱤ ᱮᱠᱟᱞ ᱜᱮ ᱡᱩᱫᱤ ᱵᱟᱭ ᱫᱟᱜᱟ ᱛᱟᱦᱚᱞᱮ ᱟᱫᱚ ᱵᱟᱹᱭᱦᱟᱹᱲ ᱦᱚᱸ ᱪᱮᱠᱟᱛᱮ ᱦᱩᱭᱩᱜᱼᱟ ᱟᱨ ᱡᱩᱫᱤ ᱤᱱᱠᱟ ᱱᱟᱥᱮ ᱱᱟᱥᱮᱭ ᱫᱟᱜᱟ ᱛᱟᱦᱚᱞᱮ ᱵᱟᱹᱭᱦᱟᱹᱲ ᱫᱚ ᱤᱱᱠᱟ ᱠᱟᱛᱮ ᱨᱚᱦᱚᱭ ᱵᱟᱲᱟ ᱠᱟᱛᱮᱜ ᱫᱚ ᱡᱚᱫᱤ ᱦᱳᱭ ᱵᱟᱹᱲᱤᱡᱚᱜ ᱨᱮᱦᱚᱸ ᱟᱨ ᱚᱱᱟ ᱵᱟᱹᱫᱽ ᱠᱚᱫᱚ ᱵᱟᱝ ᱦᱩᱭᱩᱜᱼᱟ ᱵᱮᱥᱤ ᱫᱟᱜ ᱫᱚᱨᱠᱟᱨ ᱥᱮ ᱚᱱᱟ ᱫᱚ ᱵᱮᱥᱤ ᱫᱟᱜ ᱪᱟᱹᱭ ᱛᱟᱦᱚᱞᱮ ᱚᱱᱟ ᱫᱚ ᱠᱚᱢ ᱫᱟᱜ ᱛᱮᱫᱚ ᱵᱟᱝ ᱦᱩᱭᱩᱜᱼᱟ ᱟᱨ ᱚᱱᱠᱟ ᱦᱟᱸᱜ ᱧᱮᱞ ᱧᱟᱢᱚᱜ ᱠᱟᱱ ᱜᱮᱭᱟ ᱠᱷᱚᱵᱚᱨ ᱠᱚᱨᱮᱱ ᱡᱟᱦᱟᱸ ᱞᱮᱠᱟᱢ ᱞᱟᱹᱭ ᱠᱮᱫ ᱮᱞ ᱱᱤᱱᱳ ᱚᱱᱟ ᱫᱚ ᱦᱮᱡ ᱟᱠᱟᱱᱟ ᱥᱮ ᱚᱱᱟ ᱠᱚ ᱢᱮᱱᱮᱜᱼᱟ ᱛᱟᱦᱚᱞᱮ ᱚᱱᱟ ᱦᱮᱡ ᱞᱮᱱᱠᱷᱟᱡ ᱫᱚ ᱢᱮᱱ ᱟᱠᱚ ᱪᱮᱫ ᱤᱭᱟᱹ ᱵᱟᱭ ᱫᱟᱜᱟ ᱚᱱᱠᱟ ᱡᱟᱹᱥᱛᱤ ᱫᱚ ᱟᱨ ᱟᱵᱚ ᱥᱮᱱ ᱢᱟᱛᱚ ᱦᱟᱸᱜ ᱟᱞᱮ ᱥᱮᱱ ᱫᱚ ᱱᱚᱝᱠᱟ ᱦᱟᱸᱜ ᱦᱩᱭᱩᱜ ᱠᱟᱱᱟ ᱢᱟᱱᱮ ᱟᱭᱢᱟ ᱦᱚᱲᱜᱮ ᱚᱱᱟ ᱪᱟᱥᱵᱟᱥ ᱵᱷᱚᱨᱥᱟ ᱜᱮ ᱡᱚᱢ ᱧᱩ ᱠᱚᱫᱚ ᱦᱟᱸᱜ ᱢᱤᱫ ᱥᱮᱨᱢᱟ ᱨᱮᱱᱟᱜ ᱡᱚᱢ ᱧᱩ ᱫᱚ ᱚᱱᱟ ᱪᱟᱥᱵᱟᱥ ᱵᱷᱚᱨᱥᱟ ᱜᱮ ᱪᱮᱫᱟᱜ ᱥᱮ ᱟᱞᱮ ᱥᱮᱱ ᱫᱚ ᱚᱱᱠᱟ ᱠᱟᱹᱢᱤ ᱠᱟᱹᱥᱱᱤ ᱠᱚ ᱵᱟᱹᱱᱩᱜᱼᱟ ᱥᱩᱨ ᱠᱚᱨᱮ ᱚᱱᱠᱟ ᱢᱟᱱᱮ ᱯᱚᱭᱥᱟ ᱠᱟᱹᱣᱰᱤ ᱨᱳᱡᱽᱜᱟᱨ ᱨᱮᱱᱟᱜ ᱚᱱᱠᱟ ᱟᱭ ᱩᱯᱟᱹᱭ ᱦᱚᱸ ᱵᱟᱹᱱᱩᱜᱼᱟ ᱚᱱᱠᱟ ᱠᱚᱞ ᱠᱟᱨᱠᱷᱟᱱᱟ ᱥᱮ ᱡᱟᱦᱟᱱᱟᱜ ᱠᱚ ᱚᱱᱠᱟ ᱵᱟᱹᱱᱩᱜᱼᱟ ᱛᱟᱦᱚᱞᱮ ᱠᱟᱹᱢᱤ ᱠᱚᱫᱚ ᱟᱹᱰᱤ ᱮᱴᱠᱮᱴᱚᱬᱮ ᱧᱚᱜ ᱜᱮᱭᱟ ᱟᱨ ᱚᱱᱟ ᱠᱷᱟᱹᱛᱤᱨ ᱛᱮ ᱠᱟᱹᱣᱰᱤ ᱠᱚᱦᱚᱸ ᱵᱟᱝ ᱧᱟᱢᱚᱜᱼᱟ ᱛᱟᱦᱚᱞᱮ ᱟᱹᱰᱤ ᱚᱥᱩᱵᱤᱫᱟ ᱧᱚᱜ ᱜᱮ ᱦᱩᱭᱩᱜᱼᱟ ᱟᱞᱮ ᱥᱮᱱ ᱫᱚ ᱚᱱᱠᱟᱜᱮ ᱪᱟᱥᱵᱟᱥ ᱵᱟᱝ ᱦᱩᱭ ᱞᱮᱱᱠᱷᱟᱱ ᱪᱟᱥᱵᱟᱥ ᱦᱩᱭ ᱞᱮᱱᱠᱷᱟᱱ ᱫᱚ ᱢᱤᱫ ᱥᱮᱨᱢᱟ ᱡᱩᱫᱤ ᱦᱩᱭᱩᱜᱼᱟ ᱪᱟᱥᱵᱟᱥ ᱵᱷᱟᱞᱤ ᱚᱠᱚᱭᱛᱮ ᱦᱩᱲᱩ ᱠᱚ ᱦᱩᱭᱩᱜᱼᱟ ᱛᱟᱦᱚᱞᱮ ᱢᱤᱫ ᱥᱮᱨᱢᱟ ᱨᱮᱱᱟᱜ ᱡᱚᱢ ᱥᱮ ᱚᱱᱟ ᱡᱚᱢ ᱨᱮᱱᱟᱜ ᱪᱤᱱᱛᱟᱹ ᱫᱚ ᱵᱟᱝ ᱛᱟᱦᱮᱱᱟ ᱟᱨ ᱚᱱᱠᱟ ᱠᱟᱛᱮᱜ ᱜᱮ ᱯᱟᱨᱚᱢᱚᱜᱼᱟ ᱦᱳᱭ
ᱮᱠᱟᱞ ᱜᱮ ᱟᱞᱮ ᱥᱮᱫ ᱦᱚᱸ ᱚᱱᱠᱟ ᱜᱮ ᱢᱟᱱᱮ ᱢᱟᱱᱮ ᱵᱟᱹᱫᱽ ᱠᱚᱫᱚ ᱱᱤᱢᱱᱚ ᱪᱟᱯ ᱵᱟᱭ ᱨᱟᱠᱟᱵ ᱞᱮᱠᱷᱟᱡ ᱥᱮ ᱢᱤᱫ ᱥᱚᱯᱛᱟ ᱫᱷᱚᱨᱮ ᱵᱟᱭ ᱫᱟᱜ ᱞᱮᱠᱷᱟᱱ ᱫᱟᱜ ᱠᱚᱫᱚ ᱵᱟᱝ ᱛᱤᱸᱜᱩᱱ ᱛᱟᱞᱮᱭᱟ ᱢᱟᱱᱮ ᱟᱹᱰᱤ ᱤᱭᱟᱹ ᱧᱚᱜ ᱜᱮᱭᱟ ᱮᱴᱠᱮᱴᱚᱬᱮ ᱢᱟᱱᱮ ᱟᱹᱰᱤ ᱴᱟᱱ ᱴᱟᱱ ᱮᱞᱟᱠᱟ ᱠᱟᱱ ᱛᱟᱞᱮᱭᱟ ᱢᱟᱱᱮ ᱩᱱᱟᱹᱜ ᱡᱳᱨ ᱫᱚ ᱛᱤᱜᱩ ᱫᱚ ᱵᱟᱝ ᱛᱤᱸᱜᱩᱱᱟ ᱟᱨ ᱵᱟᱹᱭᱦᱟᱹᱲ ᱠᱚᱨᱮ ᱦᱚᱸ ᱛᱷᱚᱲᱟᱭ ᱫᱟᱜᱽ ᱨᱮᱦᱚᱸ ᱦᱚᱭ ᱫᱚ ᱦᱩᱭᱩᱜᱼᱟ ᱢᱮᱱᱠᱷᱟᱱ ᱟᱨᱚ ᱡᱩᱫᱤ ᱵᱟᱭ ᱫᱟᱜ ᱤᱫᱤᱭᱟ ᱛᱟᱦᱞᱮ ᱟᱨᱚ ᱟᱸᱡᱮᱫ ᱠᱚᱜᱼᱟ ᱢᱟᱱᱮ ᱟᱨ ᱡᱩᱫᱤ ᱫᱟᱜ ᱤᱫᱤ ᱜᱮᱭᱟᱭ ᱮᱱᱠᱷᱟᱱ ᱫᱚ ᱫᱟᱜ ᱛᱟᱦᱮᱱᱟ ᱴᱷᱤᱠ ᱜᱮᱭᱟ ᱜᱷᱟᱸᱥ ᱠᱚ ᱵᱟᱝ ᱦᱩᱭᱩᱜᱼᱟ ᱟᱨ ᱡᱩᱫᱤ ᱫᱟᱜ ᱞᱟᱜᱟᱣ ᱮᱱᱟ ᱟᱨᱚ ᱵᱟᱨ ᱯᱮ ᱫᱤᱱᱮ ᱚᱯᱷ ᱠᱮᱫᱟ ᱛᱟᱦᱚᱞᱮ ᱛᱚ ᱦᱟᱸᱜ ᱟᱸᱡᱮᱫ ᱜᱚᱫᱚᱜ ᱟᱥᱮ ᱛᱟᱦᱚᱞᱮ ᱚᱱᱠᱟ ᱦᱟᱸᱜ ᱵᱷᱟᱹᱜᱤ ᱫᱚ ᱵᱟᱝ ᱦᱩᱭᱩᱜᱼᱟ ᱟᱨ ᱦᱚᱦᱚᱭ ᱴᱷᱤᱠ ᱠᱟᱛᱮᱫ ᱦᱩᱲᱩ ᱠᱚᱫᱚ ᱱᱚᱝᱠᱟ ᱠᱟᱱᱟ ᱡᱮ ᱚᱱᱟ ᱨᱮᱫᱚ ᱫᱟᱜ ᱡᱮᱢᱚᱱ ᱛᱟᱦᱮᱱ ᱜᱮ ᱛᱚᱵᱮ ᱠᱷᱟᱱ ᱫᱚ ᱜᱷᱟᱥ ᱠᱚ ᱠᱚ ᱵᱟᱝ ᱦᱩᱭᱩᱜᱼᱟ ᱦᱩᱲᱩ ᱠᱚᱦᱚᱸ ᱢᱚᱡᱽ ᱧᱚᱜ ᱦᱩᱭᱩᱜᱼᱟ ᱟᱨ ᱡᱩᱫᱤ ᱚᱱᱠᱟ ᱫᱟᱜ ᱮ ᱴᱟᱱᱼᱟ ᱴᱷᱤᱠ ᱴᱷᱟᱠ ᱵᱟᱭ ᱫᱟᱜᱟ ᱛᱟᱦᱚᱞᱮ ᱟᱹᱰᱤ ᱚᱥᱩᱵᱤᱫᱷᱟ ᱜᱮᱭᱟ ᱟᱨ ᱟᱞᱮᱫᱚ ᱱᱚᱣᱟ ᱠᱚᱨ ᱫᱚ ᱱᱤᱢᱱᱚᱪᱟᱯ ᱵᱟᱝᱠᱷᱟᱱ ᱫᱚ ᱢᱟᱱᱮ ᱵᱟᱹᱫᱽ ᱨᱮᱫᱚ ᱵᱟᱝ ᱞᱟᱜᱟᱣ ᱞᱟᱹᱜᱤᱫ ᱫᱟᱜ ᱫᱚ ᱵᱟᱝᱜᱮ ᱴᱚᱢᱵᱷᱟ ᱞᱟᱹᱜᱤᱫᱚᱜᱼᱟ ᱫᱟᱜᱟᱭ ᱟᱨ ᱟᱸᱡᱮ ᱠᱚᱜᱼᱟ ᱱᱚᱝᱠᱟ ᱡᱩᱫᱤ ᱢᱤᱫ ᱫᱷᱟᱣ ᱫᱟᱜ ᱠᱮᱫᱟᱭ ᱟᱪᱠᱟ ᱜᱮ ᱰᱷᱮᱨ ᱧᱚᱜ ᱜᱮ ᱛᱟᱦᱚᱞᱮ ᱦᱚᱭᱛᱚ ᱴᱚᱢᱵᱷᱟ ᱵᱟᱲᱟᱭᱮᱱ ᱜᱮ ᱜᱟᱯᱟ ᱛᱮᱜᱮ ᱟᱨᱚ ᱟᱸᱡᱮᱫ ᱮᱱᱜᱮ ᱱᱤᱢᱱᱚ ᱪᱟᱯ ᱛᱟᱦᱮᱸ ᱞᱮᱮᱱ ᱠᱷᱟᱱ ᱵᱟᱠᱷᱟᱡ ᱫᱚ ᱪᱮᱫ ᱞᱮᱠᱟ ᱫᱟᱜ ᱫᱮᱭᱟᱭ ᱫᱤᱭᱮ ᱯᱚᱨ ᱱᱚᱝᱠᱟ ᱛᱟᱦᱮᱱᱟ ᱛᱟᱦᱮᱱᱟ ᱞᱚᱦᱚᱫ ᱠᱟᱛᱮ ᱛᱟᱦᱮᱱᱟ ᱟᱫᱚ ᱫᱟᱜ ᱠᱚ ᱦᱟᱸᱜ ᱛᱤᱸᱜᱩᱱᱟ ᱱᱚᱜᱼᱚ ᱱᱚᱝᱠᱟ ᱟᱨ ᱱᱚᱛᱮ ᱟᱞᱮᱦᱚᱸ ᱢᱟᱱᱮ ᱪᱟᱥᱼᱵᱟᱥ ᱵᱷᱚᱨᱥᱟ ᱜᱮ ᱚᱱᱠᱟ ᱵᱮᱥᱤ ᱤᱭᱟᱹ ᱮᱴᱟᱜᱟᱜ ᱫᱚ ᱵᱟᱹᱱᱩᱜᱼᱟ ᱡᱚᱛᱚ ᱦᱚᱲᱜᱮ ᱪᱟᱥᱼᱵᱟᱥ ᱠᱚᱨᱮ ᱜᱮ ᱰᱤᱯᱮᱱᱰᱮᱴ ᱢᱮᱱᱟᱜ ᱠᱚᱣᱟ ᱥᱩᱨ ᱥᱮ ᱠᱟᱹᱢᱤ ᱠᱚᱫᱚ ᱵᱟᱝᱠᱚ ᱪᱟᱞᱟᱣ ᱵᱟᱲᱟᱜᱼᱟ ᱡᱚᱛᱚ ᱦᱚᱲ ᱚᱱᱟ ᱪᱟᱥ ᱟᱥᱟ ᱨᱮᱜᱮ ᱡᱮ ᱪᱟᱥ ᱡᱚᱢ ᱠᱟᱛᱮᱜ, ᱴᱷᱤᱠ ᱴᱷᱟᱠ ᱦᱳᱭ ᱞᱮᱱᱠᱷᱟᱱ ᱫᱚ
ᱵᱚᱪᱷᱚᱨ ᱨᱮᱱᱟᱜ ᱡᱮ ᱢᱤᱫ ᱥᱮᱨᱢᱟ ᱨᱮᱱᱟᱜ ᱡᱟᱦᱟᱸ ᱤᱭᱟᱹ ᱡᱚᱢ ᱚᱱᱟ ᱡᱚᱢ ᱪᱟᱣᱞᱮ ᱫᱚ ᱦᱩᱭᱩᱜᱼᱟ ᱛᱟᱦᱚᱞᱮ ᱩᱱᱟᱹᱜ ᱪᱤᱱᱛᱟᱹ ᱫᱚ ᱵᱟᱝ ᱛᱟᱦᱮᱱᱟ ᱟᱨ ᱢᱟᱨᱟᱝ ᱠᱟᱛᱷᱟ ᱫᱚ ᱦᱩᱭᱩᱜ ᱠᱟᱱᱟ ᱚᱱᱟ ᱪᱟᱣᱞᱮ ᱜᱮᱥᱮ ᱪᱟᱣᱞᱮ ᱛᱟᱦᱮᱱ ᱠᱷᱟᱱ ᱫᱚ ᱚᱥᱩᱵᱤᱫᱷᱟ ᱵᱟᱝ ᱦᱩᱭᱩᱜᱼᱟ ᱟᱨ ᱡᱩᱫᱤ ᱚᱱᱟ ᱜᱤ ᱠᱤᱨᱤᱧ ᱦᱩᱭᱩᱜᱼᱟ ᱛᱟᱦᱚᱞᱮ ᱚᱱᱠᱟ ᱦᱚᱸ ᱠᱟᱹᱣᱰᱤ ᱨᱚᱡᱽᱜᱟᱨ ᱠᱟᱹᱣᱰᱤ ᱨᱚᱡᱽᱜᱟᱨ ᱨᱮᱱᱟᱜ ᱦᱚᱨ ᱠᱚᱦᱚᱸ ᱵᱟᱝ ᱛᱟᱦᱮᱱᱟ ᱛᱟᱦᱚᱞᱮ ᱛᱚ ᱟᱭᱢᱟ ᱮᱴᱠᱮᱴᱚᱬᱮ ᱦᱩᱭᱩᱜ ᱜᱮᱭᱟ ᱟᱫᱚ ᱥᱮ ᱪᱤᱠᱟᱭᱟᱢ ᱠᱚᱨᱟᱣ ᱛᱮᱱᱟᱜ ᱛᱚ ᱵᱟᱹᱱᱩᱜᱼᱟ ᱦᱳᱭ ᱚᱱᱠᱟ ᱠᱟᱼᱼ ᱛᱮᱫ ᱜᱮ ᱪᱟᱹᱞᱩᱭ ᱦᱩᱭᱩᱜᱼᱟ ᱟᱫᱚ ᱫᱮᱠᱷᱟ ᱡᱟᱠ ᱪᱮᱫ ᱮ ᱪᱤᱠᱟᱭᱮᱫ ᱵᱚᱱᱟ ᱪᱟᱸᱫᱳ ᱵᱚᱸᱜᱟ ᱜᱮ ᱦᱳᱭ ᱟᱨ ᱟᱯᱮᱥᱱ ᱦᱚᱸ ᱛᱟᱦᱚᱞᱮ ᱤᱭᱟᱹ ᱫᱚ ᱵᱟᱹᱱᱩᱜᱼᱟ ᱚᱱᱟ ᱥᱮᱞᱚ ᱠᱚ ᱢᱮᱛᱟᱜ ᱫᱚ ᱡᱟᱦᱟᱸ ᱥᱟᱱᱢᱟᱨᱥᱟᱞ ᱥᱮ ᱥᱮᱞᱳ ᱚᱱᱟ ᱫᱚ ᱵᱟᱹᱱᱩᱜᱼᱟ ᱥᱮ ᱪᱮᱫ?
ᱥᱮᱞᱚ ᱠᱚᱦᱚᱸ ᱟᱞᱮ ᱥᱮᱫ ᱫᱚ ᱱᱚᱛᱮ ᱫᱚ ᱵᱟᱹᱱᱩᱜᱼᱟ ᱟᱨ ᱫᱟᱜ ᱢᱮᱱᱛᱮ ᱫᱚ ᱚᱱᱠᱟ ᱡᱩᱫᱤ ᱯᱟᱢᱯ ᱵᱟᱲᱟᱭᱟᱞᱮ ᱛᱟᱦᱚᱞᱮ ᱜᱟᱹᱰᱭᱟᱹ ᱠᱚ ᱢᱤᱫ ᱵᱟᱨᱭᱟ ᱢᱮᱱᱟᱜᱼᱟ ᱟᱨ ᱚᱱᱟ ᱠᱚᱨᱮ ᱦᱚᱸ ᱢᱟᱱᱮ ᱪᱮᱫ ᱮᱢ ᱞᱟᱹᱭᱟ ᱢᱟᱱᱮ ᱱᱮᱥ ᱫᱚ ᱮᱠᱫᱚᱢ ᱜᱮ ᱟᱸᱡᱮᱫ ᱩᱛᱟᱹᱨ ᱠᱟᱱᱟ ᱢᱟᱱᱮ ᱮᱠᱟᱞ ᱜᱮ ᱵᱟᱹᱱᱩᱜᱼᱟ ᱟᱨ ᱱᱤᱛᱦᱚᱸ ᱚᱱᱠᱟ ᱵᱟᱭ ᱫᱟᱜ ᱟᱠᱟᱫ ᱛᱮ ᱵᱟᱝ ᱯᱮᱨᱮᱡ ᱨᱩᱣᱟᱹᱲ ᱠᱟᱱᱟ ᱟᱨ ᱜᱟᱹᱰᱭᱟᱹ ᱵᱷᱚᱨᱥᱟ ᱠᱚ ᱠᱟᱛᱮ ᱫᱚ ᱚᱱᱠᱟ ᱪᱟᱥ ᱠᱚᱫᱚ ᱵᱟᱝ ᱦᱩᱭᱩᱜᱼᱟ ᱟᱨ ᱡᱚᱛᱚ ᱦᱚᱲ ᱢᱟᱱᱮ ᱦᱟᱹᱠᱩ ᱠᱚᱠᱚ ᱪᱟᱥᱮᱫ ᱠᱚᱣᱟ ᱥᱮ ᱫᱤᱠᱩ ᱠᱚᱣᱟᱜ ᱜᱟᱹᱰᱭᱟᱹ ᱠᱚ ᱢᱮᱱᱟᱜᱼᱟ ᱟᱫᱚ ᱩᱱᱠᱩ ᱵᱟᱝ ᱠᱚ ᱮᱢᱚᱜ ᱞᱟᱹᱜᱤᱫᱚᱜᱼᱟ ᱫᱟᱜ ᱢᱮᱱ ᱟᱠᱚ ᱤᱧ ᱨᱮᱱ ᱦᱟᱹᱠᱩ ᱠᱚ ᱜᱩᱡᱩᱜᱼᱟ ᱡᱚᱛᱚ ᱦᱚᱲ ᱡᱩᱫᱤ ᱯᱮ ᱯᱟᱢ ᱛᱤᱧᱟ ᱦᱮᱸ ᱱᱤᱛᱚᱜ ᱡᱮᱢᱚᱱ ᱟᱫᱚᱢ ᱦᱚᱲ ᱫᱚ ᱱᱚᱝᱠᱟ ᱦᱚᱸ ᱦᱟᱨᱟᱣ ᱟᱠᱟᱱ ᱛᱟᱠᱚᱣᱟ ᱟᱯᱷᱚᱨ ᱡᱟᱦᱟᱸᱭ ᱫᱚ ᱢᱤᱫᱴᱮᱱ ᱫᱟᱜ ᱨᱮᱱᱟᱜ ᱟᱹᱰᱤ ᱞᱟᱹᱠᱛᱤᱜ ᱠᱟᱱᱟ ᱟᱫᱚ ᱢᱚᱱᱮ ᱫᱚᱠᱚ ᱢᱚᱱᱮᱭᱮᱫ ᱜᱮᱭᱟ ᱡᱮ ᱜᱟᱹᱰᱭᱟᱹ ᱠᱚᱨᱮ ᱫᱟᱜ ᱛᱟᱦᱮᱸ ᱞᱮᱱ ᱠᱷᱟᱸᱡ ᱫᱚᱧ ᱯᱟᱢ ᱟᱜ ᱠᱮᱭᱟ ᱛᱷᱚᱲᱟ ᱪᱮᱫᱟᱜ ᱥᱮ ᱟᱹᱰᱤ ᱥᱤᱛᱩᱝ ᱵᱩᱡᱷᱟᱹᱜ ᱠᱟᱱᱟ ᱢᱟᱱᱮ ᱵᱷᱟᱯᱚᱨ ᱠᱚ ᱮᱠᱫᱚᱢ ᱨᱟᱸᱡᱟᱜ ᱠᱟᱱᱟ ᱚᱱᱟ ᱫᱚ ᱵᱷᱟᱜᱮ ᱢᱟᱱᱮ ᱡᱩᱫᱤ ᱵᱟᱭ ᱫᱟᱜ ᱠᱷᱟᱡ ᱟᱨᱚ ᱦᱟᱸᱜ ᱚᱱᱠᱟ ᱨᱟᱸᱡᱟᱣ ᱤᱫᱤᱜ ᱜᱮᱭᱟ ᱟᱫᱚ ᱫᱟᱜ ᱢᱤᱫᱴᱮᱱ ᱟᱹᱰᱤ ᱫᱚᱨᱠᱟᱨ ᱠᱟᱱᱟ ᱾ ᱟᱨ ᱚᱱᱠᱟ ᱫᱟᱜ ᱢᱟ ᱥᱮᱞᱳ ᱠᱚᱦᱚᱸ ᱵᱟᱹᱱᱩᱜ ᱛᱟᱞᱮᱭᱟ ᱜᱟᱹᱰᱭᱟᱹ ᱠᱚᱦᱚᱸ ᱚᱱᱠᱟ ᱞᱟᱹᱴᱩ ᱢᱟᱨᱟᱝ ᱟᱨ ᱜᱟᱰᱟ ᱠᱚᱦᱚᱸ ᱱᱟᱹᱭ ᱠᱚᱦᱚᱸ ᱟᱞᱮ ᱱᱚᱛᱮ ᱫᱚ ᱦᱟᱸᱜ ᱵᱟᱹᱱᱩᱜᱼᱟ
ᱦᱳᱭ ᱦᱳᱭ ᱦᱳᱭ ᱚᱱᱠᱟ ᱜᱮ ᱟᱞᱮ ᱥᱮᱱ ᱦᱚᱸ ᱚᱱᱠᱟᱜᱮ ᱟᱨ ᱚᱱᱟ ᱥᱮᱞᱳ ᱠᱚᱦᱚᱸ ᱟᱞᱮᱥᱮᱫ ᱦᱚᱸ ᱵᱟᱹᱱᱩᱜᱼᱟ ᱟᱨ ᱛᱟᱦᱚᱞᱮ ᱚᱱᱟ ᱤᱭᱟᱹ ᱥᱮᱨᱢᱟ ᱡᱟᱹᱲᱤ ᱫᱟᱜ ᱵᱚᱨᱥᱟ ᱜᱮ ᱚᱱᱟ ᱵᱚᱨᱥᱟ ᱜᱮ ᱟᱨ ᱵᱟᱝᱠᱷᱟᱱ ᱫᱚ ᱠᱚᱨᱟᱨ ᱠᱳᱱᱳ ᱵᱟᱹᱱᱩᱜᱼᱟ ᱟᱨ ᱚᱱᱠᱟ ᱜᱟᱹᱰᱭᱟᱹ ᱠᱚ ᱡᱟᱦᱟᱸᱭ ᱥᱩᱨ ᱠᱚᱨᱮ ᱢᱮᱱᱟᱜᱼᱟ ᱜᱟᱹᱰᱭᱟᱹ ᱯᱩᱠᱷᱨᱤ ᱠᱚ ᱟᱫᱚ ᱡᱚᱛᱚ ᱦᱚᱲᱟᱜ ᱛᱚ ᱟᱨ ᱚᱱᱟ ᱥᱩᱨ ᱠᱚᱨᱮ ᱫᱚ ᱠᱷᱮᱛ ᱠᱚᱫᱚ ᱵᱟᱹᱱᱩᱜ ᱛᱟᱠᱚᱣᱟ ᱾ ᱡᱟᱸᱦᱟᱭᱟᱜ ᱢᱮᱱᱟᱜᱼᱟ ᱩᱱᱠᱩ ᱠᱚᱜᱮ ᱠᱚ ᱯᱟᱢ ᱫᱟᱲᱮᱭᱟᱜᱼᱟ ᱟᱨ ᱟᱞᱮ ᱥᱮᱱ ᱦᱚᱸ ᱚᱱᱠᱟ ᱜᱮ ᱦᱟᱹᱠᱩ ᱡᱩᱫᱤᱭᱳ ᱠᱩᱣᱟᱜ ᱜᱟᱹᱰᱭᱟᱹ ᱫᱚ ᱵᱟᱹᱱᱩᱜᱼᱟ, ᱮᱱᱠᱷᱟᱱ ᱨᱮᱸᱦᱚ ᱦᱚᱲᱟᱜ ᱜᱟᱹᱰᱭᱟᱹ ᱜᱮ ᱢᱮᱱᱟᱜᱼᱟ, ᱟᱵᱚ ᱥᱟᱱᱛᱟᱲᱟᱜ ᱜᱮ ᱢᱮᱱᱠᱷᱟᱱ ᱫᱚ ᱩᱱᱠᱩ ᱦᱚᱸ ᱦᱟᱹᱠᱩ ᱠᱚ ᱟᱲᱟᱜ ᱠᱚ
ᱟᱲᱟᱜ ᱠᱚᱣᱟ ᱥᱮ ᱟᱫᱚ ᱛᱟᱸᱦᱚᱞᱮ ᱵᱟᱝ ᱠᱚ ᱮᱢ ᱞᱟᱹᱜᱤᱫᱚᱜᱼᱟ ᱚᱱᱠᱟ ᱫᱚᱢᱮ
ᱦᱳᱭᱛᱳ ᱟᱠᱚ ᱠᱚ ᱯᱟᱢ ᱵᱟᱲᱟ ᱠᱮᱫ ᱜᱮ ᱟᱨ ᱛᱷᱚᱲᱟ ᱦᱳᱭᱛᱳ ᱠᱚ ᱮᱢᱚᱜᱼᱟ ᱢᱮᱱᱠᱷᱟᱱ ᱫᱚᱢᱮ ᱫᱚ ᱵᱟᱠᱚ, ᱩᱱᱠᱩ ᱢᱟ ᱡᱚᱛᱚ ᱦᱚᱲ ᱫᱚ ᱵᱟᱠᱚ ᱯᱟᱢ ᱦᱚᱪᱚᱣᱟ ᱟᱨ ᱠᱷᱮᱛ ᱠᱚᱦᱚ ᱛᱚ ᱚᱱᱟ ᱥᱩᱨ ᱠᱚᱨᱮ ᱫᱚ ᱡᱚᱛᱚ ᱦᱚᱲ ᱛᱚ ᱵᱟᱝ ᱛᱟᱸᱦᱮᱱᱟ ᱦᱟᱸᱰᱮ ᱱᱟᱰᱮ ᱠᱷᱮᱛ ᱛᱟᱸᱦᱮᱱᱟ ᱾ ᱟᱨ ᱥᱩᱨ ᱧᱚᱜ ᱨᱮ ᱠᱷᱟᱱ ᱫᱚ ᱦᱚᱭᱛᱳ ᱡᱩᱫᱤ ᱚᱱᱟ ᱟᱯᱷᱚᱨ ᱡᱩᱫᱤ ᱱᱚᱝᱠᱟ ᱨᱟᱸᱡᱟᱜ-ᱟ, ᱛᱟᱸᱦᱚᱞᱮ ᱠᱷᱟᱱ ᱫᱚ ᱢᱤᱫ ᱜᱷᱟᱹᱲᱤ ᱫᱚ ᱢᱤᱫ ᱜᱷᱚᱱᱴᱟ ᱜᱟᱱ ᱫᱚ ᱡᱩᱫᱤᱭᱳ ᱠᱚ ᱮᱢᱚᱜ ᱨᱮᱸᱦᱚ ᱯᱟᱢ ᱠᱟᱛᱮᱫ᱾ ᱚᱱᱠᱟ ᱫᱚ ᱠᱚᱢ ᱫᱚ ᱠᱚᱢᱚᱜ ᱨᱮᱸᱦᱚ ᱟᱫᱚ ᱡᱚᱛᱚ ᱦᱚᱲᱟᱜ ᱛᱚ ᱚᱱᱠᱟ ᱥᱩᱨ ᱨᱮᱫᱚ ᱵᱟᱝᱠᱚ, ᱥᱮ ᱠᱷᱮᱛ ᱠᱚ ᱵᱟᱹᱱᱩᱜ ᱛᱟᱠᱚᱣᱟ ᱥᱮ ᱛᱟᱦᱞᱮ ᱚᱱᱟ ᱠᱷᱟᱹᱛᱤᱨ ᱛᱮ ᱟᱞᱮ ᱥᱮᱱ ᱦᱚᱸ ᱚᱱᱠᱟᱜᱮ ᱟᱫᱚ ᱥᱮ ᱚᱱᱟ ᱫᱚ
ᱱᱚᱜᱼᱚᱭ ᱡᱟᱸᱦᱟ ᱯᱟᱢ ᱠᱟᱛᱮᱫ ᱪᱟᱥᱵᱟᱥ ᱚᱱᱟ ᱫᱚ ᱴᱷᱤᱠ ᱢᱟᱱᱮ
ᱵᱟᱝ ᱦᱮᱸ ᱦᱮᱸ ᱢᱚᱱᱮᱨ ᱢᱚᱛᱚᱱ ᱫᱚ ᱵᱟᱝ ᱦᱩᱭᱩᱜᱼᱟ᱾ ᱦᱮᱸ ᱚᱱᱟ ᱤᱭᱟᱹ ᱠᱷᱟᱱ ᱫᱚ ᱦᱩᱭᱩᱜᱼᱟ ᱾ ᱚᱱᱟ ᱥᱮᱞᱳ ᱡᱩᱫᱤ ᱛᱟᱸᱦᱮᱱᱟ ᱛᱟᱸᱦᱚᱞᱮ ᱠᱷᱟᱱ ᱫᱚ ᱦᱩᱭᱩᱜᱼᱟ᱾ ᱥᱮᱞᱳ ᱛᱮᱫᱚ ᱦᱩᱭᱩᱜᱼᱟ᱾ ᱦᱮᱸ ᱚᱱᱟ ᱫᱚ ᱟᱹᱰᱤ ᱵᱟᱫᱟᱨ ᱚᱱᱟ ᱫᱚ ᱡᱚᱠᱷᱚᱱ ᱛᱚᱠᱷᱚᱱ, ᱡᱚᱠᱷᱚᱱ ᱤᱪᱪᱷᱟᱹ ᱛᱚᱠᱷᱚᱱᱮᱢ ᱫᱟᱲᱮᱭᱟᱜᱼᱟ ᱥᱮᱞᱚᱜ ᱞᱟᱜᱟᱣ ᱫᱟᱜ ᱮᱢ ᱛᱟᱦᱚᱞᱮ ᱚᱱᱟ ᱫᱚ ᱵᱟᱛᱟᱨᱚᱜ ᱢᱮᱱᱠᱷᱟᱱ ᱯᱟᱢᱯ ᱠᱟᱛᱮ ᱫᱚ ᱟᱪᱪᱷᱟ ᱥᱩᱵᱤᱫᱷᱟ ᱫᱚ ᱵᱟᱝ ᱦᱩᱭᱩᱜᱼᱟ᱾
ᱡᱚᱦᱟᱨ ᱜᱮ ᱯᱟᱢ ᱠᱟᱛᱮᱫ ᱫᱚ ᱢᱟᱱᱮ ᱢᱟᱱᱮ ᱦᱳᱭᱛᱚ ᱛᱤᱱᱟᱹᱜ ᱜᱮᱢ ᱯᱟᱢᱟ ᱯᱚᱭᱥᱟ ᱫᱤᱭᱟᱹ ᱤᱭᱟᱹ ᱠᱟ ᱛᱮ ᱟᱨᱚ ᱜᱟᱹᱰᱭᱟᱹ ᱠᱷᱚᱡᱽ ᱟᱨ ᱦᱟᱱᱟ ᱢᱟᱱᱮ ᱤᱭᱟᱹᱧᱚᱜ ᱵᱩᱡᱩᱜᱼᱟ᱾ ᱱᱟᱥᱮᱱᱟᱜ, ᱟᱨ ᱡᱟᱦᱟᱸ ᱫᱟᱜ ᱵᱷᱚᱨᱥᱟ ᱨᱤᱢᱤᱞ ᱫᱟᱜ ᱡᱟᱹᱲᱤ ᱠᱟᱛᱮᱫ ᱡᱟᱸᱦᱟ ᱟᱵᱚᱣᱟᱜ ᱪᱟᱥ ᱦᱩᱭᱩᱜᱼᱟ, ᱚᱱᱟ ᱜᱮ ᱛᱟᱵᱚ ᱵᱷᱟᱹᱜᱤ᱾ ᱵᱷᱟᱹᱜᱮ ᱦᱩᱭᱩᱜᱼᱟ ᱟᱨ ᱢᱚᱱᱮ ᱨᱮᱸᱦᱚ ᱢᱤᱫᱴᱮᱱ ᱵᱷᱟᱹᱜᱤ ᱵᱩᱡᱩᱜᱼᱟ᱾
ᱦᱮᱸ ᱦᱮᱸ ᱾ ᱟᱪᱪᱷᱟ ᱟᱹᱰᱤ ᱱᱟᱯᱟᱭ ᱨᱚᱯᱚᱲ ᱦᱩᱭ ᱮᱱᱟ ᱟᱢ ᱥᱟᱞᱟᱜ ᱱᱚᱜᱼᱚᱭ᱾ ᱢᱤᱫᱜᱮᱞ ᱢᱤᱫ ᱴᱟᱲᱟᱝ ᱦᱩᱭ ᱮᱱᱟ ᱟᱫᱚ ᱚᱠᱛᱚ ᱫᱚ ᱵᱟᱭ ᱛᱟᱸᱜᱤᱭᱟ᱾ ᱤᱱᱠᱟ ᱜᱮᱞᱟᱝ ᱨᱚᱯᱚᱲᱟ, ᱦᱳᱭ
ᱦᱳᱭ ᱢᱟ ᱮᱱᱠᱷᱟᱱ ᱟᱹᱰᱤ ᱱᱟ ᱦᱚᱭ ᱟᱢᱦᱚᱸ ᱥᱟᱨᱦᱟᱣ ᱤᱧ ᱪᱟᱞᱟᱢᱟ ᱱᱚᱜ-ᱚᱭ ᱤᱧ ᱥᱟᱶᱛᱮ ᱚᱠᱛᱚ ᱮᱢ ᱞᱟᱹᱜᱤᱫ ᱟᱨ ᱱᱚᱝᱠᱟ ᱟᱨᱦᱚᱸ ᱚᱱᱠᱟ ᱞᱟᱝ ᱧᱟᱯᱟᱢ ᱨᱩᱣᱟᱹᱲᱟ, ᱨᱚᱯᱚᱲ ᱦᱩᱭᱩᱜᱼᱟ, ᱦᱮᱸ ᱢᱟ ᱴᱷᱤᱠ ᱜᱮᱭᱟ, ᱡᱚᱦᱟᱨ ᱜᱮ, ᱦᱚᱭ ᱡᱚᱦᱟᱨ ᱢᱟ᱾